ᱦᱮᱸ ᱫᱤᱫᱤ ᱡᱚᱦᱟᱨ ᱜᱮ᱾
ᱦᱮᱸ ᱡᱚᱦᱟᱨ ᱜᱮ ᱤᱧᱟᱹᱜ ᱨᱚᱲ ᱟᱸᱡᱚᱢᱚᱜ ᱠᱟᱱᱟ᱾
ᱦᱮᱸ ᱟᱡᱚᱢ ᱚᱜ ᱠᱟᱱᱟ᱾ ᱤᱧᱟᱹᱜ ᱨᱚᱲ
ᱦᱚᱸ ᱟᱢᱟᱜ ᱨᱚᱲ ᱦᱚᱸ ᱟᱸᱢᱚᱜ ᱠᱟᱱᱟ᱾
ᱚ ᱟᱪᱷᱟ ᱱᱟᱯᱟᱭ ᱜᱮ ᱫᱤᱫᱤ? ᱦᱳᱭ ᱱᱟᱯᱟᱭ ᱵᱟᱲᱟ ᱜᱮ ᱟᱫᱚ ᱞᱟᱹᱭ ᱟᱫᱤᱧ ᱟᱹᱰᱤ ᱵᱷᱤᱛᱨᱤ ᱨᱮ ᱨᱚᱲ ᱟᱸᱡᱚᱢᱚᱜ ᱠᱟᱱᱟ ᱟᱫᱚ ᱠᱟᱹᱴᱤᱡ ᱵᱟᱝ ᱡᱳᱨ ᱧᱚᱜ ᱨᱚᱲ ᱞᱮᱠ
ᱵᱷᱤᱛᱨᱤ ᱨᱮ ᱤᱧᱢᱟ ᱯᱷᱳᱱ ᱯᱷᱳᱱ ᱥᱳᱨ ᱨᱮᱜᱤᱧ ᱨᱚᱲ ᱠᱟᱱ ᱫᱚ
ᱛᱚᱵᱦᱤ ᱨᱮ ᱦᱚᱸ
ᱱᱤᱛᱚᱜ ᱟᱸᱡᱚᱢᱚᱜ ᱠᱟᱱᱟ ᱾
ᱦᱮᱞᱳ
ᱦᱮᱸ ᱦᱚᱯᱚᱱ ᱢᱟᱹᱭ ᱱᱤᱛᱚᱜ ᱟᱸᱡᱚᱢᱚᱜ ᱠᱟᱱᱟ᱾
ᱦᱮᱸ ᱦᱮᱸ ᱮᱠᱫᱚᱢ ᱟᱸᱡᱚᱢᱚᱜ ᱠᱟᱱᱟ᱾
ᱚ ᱞᱟᱹᱭ ᱫᱟᱹᱧ ᱱᱟᱯᱟᱭ ᱵᱟᱲᱟ ᱜᱮ ᱛᱚ᱾
ᱦᱮᱸ ᱱᱟᱯᱟᱭ ᱵᱟᱲᱟ ᱜᱮ ᱟᱯᱮ ᱫᱚ?
ᱟᱞᱮ ᱦᱳ ᱱᱟᱯᱟᱭ ᱜᱮ ᱮᱠᱷᱚᱱ ᱫᱚ᱾
ᱚ ᱟᱨ ᱚᱲᱟᱜ ᱠᱚᱨᱮᱜ ᱠᱚ᱾
ᱦᱚᱸ᱾ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ ᱮᱠᱷᱚᱱ ᱫᱚ ᱟᱫᱚ ᱟᱞᱮ ᱥᱮᱫ ᱫᱚ ᱦᱩᱲᱩ ᱞᱮ ᱨᱚᱦᱚᱭᱮᱫᱟ ᱫᱚᱢᱮ ᱫᱟᱜ ᱠᱮᱫᱟᱭ ᱟᱫᱚ ᱦᱩᱲᱩ ᱞᱮ ᱨᱚᱦᱚᱭᱟ ᱜᱟᱯᱟ ᱠᱷᱱᱟᱜ ᱟᱞᱮ ᱫᱚ ᱟᱯᱮ ᱫᱚᱯᱮ ᱨᱚᱦᱚᱭ᱾
ᱚ..... ᱟᱣᱨᱤᱞᱮ ᱨᱚᱦᱚᱭᱟ ᱟᱨᱤᱭᱟᱜ ᱟᱞᱮ ᱫᱚ ᱛᱚᱞᱟ ᱜᱮ ᱟᱹᱨᱤ ᱦᱟᱨᱟᱜ ᱛᱟᱞᱮᱭᱟ᱾
ᱚ ᱛᱟᱦᱚᱞᱮ ᱟᱯᱮᱥᱮᱫ ᱫᱚ ᱠᱟᱹᱴᱤᱡ ᱱᱟᱹᱢᱤ ᱜᱮᱠᱚ ᱤᱭᱟᱹ ᱢᱟᱱᱮ ᱦᱩᱲᱩ ᱠᱚ ᱨᱚᱦᱚᱭ ᱜᱮᱭᱟ ᱥᱮ ᱪᱮᱫᱮ ᱞᱮᱠᱟ?
ᱦᱳᱭ ᱦᱳᱭ ᱦᱳᱭ᱾
ᱚ ᱦᱳᱭ ᱛᱚ᱾ ᱟᱪᱪᱷᱟ᱾
ᱦᱮᱸᱜ ᱮ ᱛᱚᱞᱟ ᱠᱚ ᱜᱩᱲᱤᱭᱮᱫᱟ ᱟᱞᱮ ᱥᱮᱱ ᱫᱚ᱾
ᱳ ᱳ ᱳ
ᱟᱫᱚ ᱟᱹᱣᱨᱤ ᱦᱟᱨᱟᱜᱼᱟ ᱟᱫᱚ ᱛᱟᱦᱞᱮ᱾ ᱞᱮᱟᱹᱴᱩᱜ ᱜᱮ ᱛᱟᱞᱮᱭᱟ᱾
ᱛᱤᱨᱤᱥᱟ ᱡᱩᱱ ᱪᱮᱫ ᱠᱟ ᱯᱮ ᱢᱟᱱᱟᱣ ᱠᱮᱫᱟ᱾
ᱛᱤᱨᱤᱥᱟ. ᱡᱩᱱ ᱟᱹᱰᱤ ᱵᱷᱟᱜᱮ ᱜᱮ ᱦᱩᱭᱱᱟ᱾
ᱳᱻ
ᱟᱹᱰᱤ ᱵᱷᱟᱜᱮ ᱢᱮᱱᱟᱭᱟ᱾
ᱤᱭᱟᱹ ᱠᱚ ᱦᱩᱭᱱᱟ ᱨᱟᱹᱞᱤ ᱠᱚ ᱦᱩᱭᱱᱟ ᱢᱟᱱᱮ ᱟᱹᱪᱩᱨ ᱜᱚᱴᱟ ᱚᱱᱠᱟ ᱟᱹᱪᱩᱨ ᱵᱟᱲᱟᱭᱮᱱᱟᱠᱚ ᱟᱨᱠᱤ ᱟᱹᱪᱩᱨ ᱵᱚᱞᱛᱮ ᱢᱤᱫ ᱪᱤᱫ ᱞᱮᱠᱟ ᱦᱩᱭᱱᱟ᱾
ᱢᱟᱱᱮ ᱟᱹᱰᱤ ᱜᱟᱱ ᱦᱚᱲ ᱟᱛᱮᱜ ᱟᱨ ᱯᱩᱡᱟᱹ ᱦᱩᱭ ᱮᱱᱟ᱾ ᱛᱟᱯᱚᱨᱮ ᱚᱱᱩᱥᱴᱷᱟᱱ ᱠᱚ ᱛᱟᱦᱮᱸ ᱠᱟᱱᱟ᱾ ᱟᱹᱰᱤ ᱜᱟᱱ ᱵᱷᱟᱜᱤ ᱜᱮ ᱢᱟᱱᱟᱣ ᱦᱩᱭᱱᱟ ᱟᱫᱚ ᱫᱟᱜ ᱠᱮᱫᱟᱭ᱾ ᱛᱚ ᱚᱱᱟᱜᱮ ᱠᱟᱹᱴᱤᱡ ᱟᱨᱠᱤ ᱯᱨᱚᱵᱞᱮᱢ ᱧᱚᱜ ᱠᱮᱫᱟᱭ ᱟᱫᱚ ᱟᱫᱚ ᱚᱱᱟ᱾ ᱦᱳᱭ ᱟᱹᱰᱤ ᱡᱳᱨ ᱜᱮ ᱫᱟ ᱫᱟᱜ ᱠᱮᱫᱟᱭ ᱵᱟᱨ ᱜᱷᱚᱱᱴᱟ ᱜᱟᱱᱮ ᱫᱟᱜ ᱠᱮ-ᱟ ᱟᱫᱚ ᱛᱟᱦᱚᱞᱮ ᱢᱟᱱᱮ ᱠᱟᱹᱢᱤ ᱠᱚ ᱛᱟᱦᱮᱸ ᱠᱟᱱᱟ ᱠᱟᱹᱢᱤ ᱵᱚᱞᱛᱮ ᱚᱱᱟ ᱤᱭᱟᱹ ᱞᱮ ᱫᱚᱦᱚ ᱞᱮᱼᱟ᱾ ᱟᱸᱜᱥᱟᱨ ᱛᱩᱧ ᱡᱟᱦᱟᱸᱠᱩ ᱞᱟᱹᱭᱟ ᱵᱚᱡᱷᱟ ᱛᱩᱧ ᱚᱱᱟ᱾ ᱟᱫᱚ ᱚᱱᱟ ᱢᱟ ᱧᱤᱫᱟᱹᱭᱱᱟ ᱟᱫᱚ ᱧᱤᱫᱟᱹ ᱠᱷᱟᱹᱛᱤᱨ ᱛᱮ ᱠᱮᱱᱥᱮᱞ ᱦᱩᱭ ᱮᱱᱟ᱾
ᱚ ᱚ ᱦᱳᱭᱛᱚ ᱟᱞᱮᱥᱮᱱ ᱦᱚᱸ ᱦᱩᱭ ᱦᱩᱭ ᱠᱟᱱᱟ ᱢᱮᱱᱠᱷᱟᱱ ᱟᱞᱮᱥᱮᱫ ᱫᱚ ᱯᱟᱛᱟ ᱮᱱᱮᱡ ᱠᱚ ᱛᱟᱦᱮᱸ ᱠᱟᱱᱟ ᱜᱤᱫᱽᱨᱟᱹ ᱠᱚ ᱚᱱᱚᱬᱦᱮ ᱠᱚ ᱛᱟᱦᱮᱸ ᱠᱟᱱᱟ᱾
ᱳ ᱯᱟᱛᱟ ᱮᱱᱮᱡ ᱠᱚ ᱯᱨᱳᱜᱨᱟᱢ ᱠᱚ ᱛᱟᱦᱮᱸ ᱠᱟᱱᱟ ᱥᱮ ᱪᱮᱫ ᱞᱮᱠᱟ᱾
ᱵᱟᱝ ᱵᱟᱝ ᱯᱨᱳᱜᱨᱟᱢ ᱢᱟ ᱟᱞᱮ ᱫᱚ ᱵᱟᱠᱚ ᱦᱩᱭᱪᱚᱛᱟᱞᱮᱭᱟ ᱯᱨᱳᱜᱨᱟᱢ ᱠᱚᱫᱚ ᱵᱟᱝ ᱦᱩᱭᱩᱜ ᱛᱟᱞᱮ ᱜᱮᱭᱟ᱾
ᱚ ᱟᱪᱪᱷᱟ ᱛᱟᱦᱚᱞᱮ ᱚᱱᱠᱟ ᱢᱩᱨᱛᱤ ᱠᱚ ᱢᱮᱱᱟᱜ ᱜᱮᱭᱟ ᱚᱸᱰᱮ ᱫᱚ᱾
ᱦᱮᱸ ᱢᱮᱱᱟᱜᱼᱟ ᱢᱩᱨᱛᱤ ᱢᱮᱱᱟᱜᱼᱟ ᱟᱞᱮ ᱫᱚ ᱟᱹᱰᱤ ᱥᱮᱫᱟᱭ ᱠᱷᱚᱱᱟᱜ ᱜᱮ ᱱᱚᱰᱮ ᱫᱚ ᱢᱩᱨᱛᱤ ᱫᱚ ᱢᱮᱱᱟᱜ ᱜᱮᱭᱟ᱾
ᱚ ᱛᱟᱦᱚᱞᱮ ᱱᱟᱯᱟᱭ ᱜᱮ ᱦᱩᱭᱩᱜᱼᱟ᱾ ᱡᱟᱠ ᱡᱚᱢᱚᱜ᱾
ᱦᱳᱭ ᱱᱟᱯᱟᱭ ᱜᱮ ᱦᱮᱸ ᱱᱟᱯᱟᱭ ᱜᱮ ᱟᱫᱚ ᱟᱹᱰᱤ ᱨᱟᱥᱤ ᱟᱹᱛᱩ ᱛᱚ ᱛᱟᱦᱚᱞᱮ᱾ ᱟᱨᱚ ᱯᱟᱥᱮ ᱟᱛᱩ ᱠᱚᱨᱮᱱ ᱠᱚ ᱦᱤᱡᱩᱜᱼᱟ ᱱᱟᱯᱟᱭ ᱦᱩᱭᱱᱟ ᱦᱳᱭ ᱫᱚ᱾
ᱚ ᱦᱚᱸᱚ ᱛᱟᱦᱚᱞᱮ ᱛᱤᱱᱟᱹᱜ ᱡᱳᱨᱮ ᱫᱟᱜ ᱠᱮᱫᱮᱜᱼᱟ ᱚᱱᱛᱮ ᱫᱚ᱾
ᱫᱚᱢᱮ ᱟᱞᱮ ᱫᱚ ᱢᱟᱱᱮ ᱫᱟᱜ ᱠᱮᱫᱟᱭ ᱫᱚᱢᱮ ᱜᱮ ᱱᱚᱛᱮ ᱫᱚ ᱵᱟᱨ-ᱯᱮ ᱜᱷᱚᱱᱴᱟ ᱫᱷᱚᱨᱮ ᱫᱟᱜ ᱠᱮᱫᱟᱭ ᱥᱮ ᱟᱫᱚ ᱠᱷᱟᱱ ᱫᱚ᱾ ᱢᱟᱱᱮ ᱟᱞᱮᱫ ᱫᱚ ᱟᱹᱰᱤ ᱞᱟᱦᱟ ᱠᱷᱚᱱᱟᱜ ᱞᱮ ᱪᱟᱞᱟᱣ ᱟᱠᱟᱱ ᱛᱟᱦᱮᱸᱫ ᱟᱫᱚ ᱪᱟᱵᱟ ᱦᱚᱸ ᱪᱟᱵᱟ ᱦᱮᱡ ᱮᱱ ᱛᱟᱞᱮᱭᱟ ᱟᱨ ᱩᱱᱜᱮ ᱫᱟᱜ᱾ ᱠᱮᱫᱟᱭ ᱟᱫᱚ ᱛᱟᱦᱚᱞᱮ ᱴᱷᱤᱠ ᱜᱮᱭᱟ ᱛᱟᱦᱚᱞᱮ ᱢᱟᱱᱮ ᱵᱟᱝ ᱟᱴᱚᱠ ᱞᱮ᱾ ᱛᱟᱦᱚᱞᱮ ᱦᱩᱭᱮᱱ ᱛᱟᱞᱮ ᱜᱮᱭᱟ ᱡᱷᱚᱛᱚ ᱜᱮ᱾ ᱟᱫᱚ ᱡᱟᱦᱟᱸ ᱯᱚᱨᱮᱛᱮ ᱯᱟᱛᱟ ᱠᱚ ᱮᱱᱮᱡ ᱜᱮ ᱡᱷᱚᱛᱚ ᱦᱚᱲ ᱢᱤᱞᱮ ᱯᱨᱟᱭᱤᱡᱽ ᱠᱚ ᱛᱟᱦᱮᱸ ᱠᱟᱱᱟ ᱚᱱᱟ ᱜᱟᱫᱮᱞ ᱯᱟᱛᱟ ᱮᱱᱮᱡ ᱚᱱᱟ ᱴᱩᱠᱩ᱾ ᱠᱩ ᱵᱟᱝ ᱦᱩᱭ ᱞᱮᱱᱟ᱾
ᱚ ᱦᱚᱸ ᱟᱪᱪᱷᱟ ᱪᱷᱟ ᱟᱫᱚ᱾ ᱯᱟᱛᱟ ᱮᱱᱮᱡ ᱫᱚ ᱵᱟᱝ ᱦᱩᱭ ᱞᱮᱱᱟ ᱵᱟᱝ?
ᱵᱟᱝ ᱚᱱᱮ ᱫᱟᱜ ᱦᱮᱡ ᱮᱱᱟ ᱟᱫᱚ ᱚᱱᱟ ᱠᱷᱟᱹᱛᱤᱨ ᱛᱮ ᱵᱟᱝ ᱦᱩᱭ ᱞᱮᱱᱟ᱾
ᱚ ᱟᱫᱚ ᱛᱤᱱᱟᱹᱜ ᱥᱮᱫ ᱠᱷᱚᱱᱟᱜ ᱫᱟᱜ ᱠᱮᱫᱟᱭ ᱛᱚ᱾
ᱦᱩᱸ ᱫᱟᱜ ᱠᱮᱫᱟᱭ ᱳᱭ ᱟᱞᱮᱥᱮᱫ ᱫᱚ ᱥᱟᱲᱮ ᱯᱟᱸᱪᱴᱟ ᱥᱮᱫ ᱠᱷᱚᱱ ᱮ ᱫᱟᱜ ᱟᱠᱟᱫᱟ᱾ ᱟᱭᱩᱵ ᱟᱭᱩᱵ ᱯᱩᱨᱟᱹ ᱟᱭᱩᱵ ᱩᱛᱟᱹᱨᱮ ᱫᱟᱜ ᱠᱮᱫᱟ ᱢᱟᱱᱮ ᱥᱤᱧ ᱢᱟᱨᱥᱟᱞ ᱫᱚ ᱦᱩᱭ ᱦᱚᱪᱚ ᱠᱟᱫᱟ ᱛᱟᱯᱚᱨᱮ ᱫᱟᱜ ᱠᱮᱫᱟ᱾
ᱚ ᱦᱚᱸ ᱟᱨ ᱱᱚᱝᱠᱟ ᱵᱚᱸᱜᱟ ᱠᱚᱠᱚ ᱦᱤᱡᱩᱜ ᱜᱮᱭᱟ, ᱟᱵᱚ ᱡᱟᱦᱟᱸ ᱟᱨᱠᱤ ᱥᱟᱸᱛᱟᱲᱟᱜ ᱟᱨ ᱱᱚᱝᱠᱟ ᱨᱩᱢᱩᱜ ᱜᱮᱭᱟ ᱠᱚ᱾
ᱦᱮᱸ ᱦᱤᱡᱩᱜ ᱟᱹᱠᱤᱱ ᱵᱟᱨ ᱦᱚᱲ ᱠᱤᱱ ᱦᱤᱡᱩᱜ ᱜᱮᱭᱟ ᱠᱤᱱ ᱩᱱᱠᱤᱱ ᱜᱮ᱾ ᱟᱫᱚ ᱩᱱᱠᱤᱱ ᱜᱮ ᱟᱞᱮ ᱫᱚ᱾ ᱚᱸᱰᱮ ᱚᱸᱰᱮ ᱮᱱᱮᱡ ᱟᱠᱚ ᱚᱸᱰᱮ ᱮᱱᱮᱡ ᱮᱱᱮᱡ ᱛᱮᱠᱤᱱ ᱟᱬᱜᱚᱱᱟ ᱛᱟᱨᱯᱚᱨᱮ ᱤᱭᱟᱹ ᱛᱩᱯᱩ᱾ ᱠᱚ ᱤᱫᱤ ᱠᱤᱱᱟ ᱛᱩᱯᱩ ᱠᱤᱱᱟ ᱠᱚ ᱤᱱᱟᱹ ᱯᱚᱨᱮ ᱟᱜᱥᱟᱨ ᱠᱚ ᱠᱟᱹᱯᱤ ᱠᱚ ᱚᱱᱟ ᱠᱤᱱ ᱥᱟᱵ᱾ ᱠᱟᱜᱼᱟ ᱡᱟᱦᱟᱸ ᱟᱹᱠᱤᱱᱟᱜ ᱥᱟᱯᱟᱵ ᱚᱱᱟ ᱠᱤᱱ ᱥᱟᱵ ᱠᱟᱜᱼᱟ ᱠᱤᱱ᱾ ᱛᱟᱯᱚᱨᱮ ᱛᱩᱯᱩ ᱠᱚᱱᱟᱭ᱾ ᱠᱟᱛᱮ ᱟᱫᱚ ᱛᱟᱯᱚᱨᱮ ᱚᱸᱰᱮ ᱪᱟᱞᱟᱜ ᱟᱠᱤᱱᱟ, ᱚᱸᱰᱮ ᱜᱮ ᱵᱟᱦᱟ ᱢᱟᱞᱟ ᱠᱚᱞᱮ ᱟᱨᱟᱣᱟ ᱚᱸᱰᱮ ᱜᱮ ᱟᱨᱠᱤ᱾ ᱡᱷᱚᱛᱚ ᱠᱤᱪᱷᱩ ᱥᱮᱨᱮᱧ ᱠᱚ ᱦᱩᱭᱩᱜᱼᱟ, ᱱᱮᱦᱚᱨ ᱠᱚ ᱡᱷᱚᱛᱚᱱᱟᱜ ᱜᱮ ᱦᱩᱭᱩᱜᱼᱟ, ᱚᱸᱰᱮ ᱜᱮ᱾
ᱚ ᱦᱚᱸ
ᱦᱳᱭ ᱟᱫᱚ ᱟᱯᱮᱥᱮᱫ ᱫᱚ ᱪᱮᱫᱮ ᱞᱮᱠᱟ ᱦᱩᱭᱩᱜ ᱪᱚᱝ᱾
ᱟᱞᱮ ᱥᱮᱫ ᱦᱚᱸ ᱚᱱᱠᱟᱜᱮ ᱟᱫᱚ ᱱᱤᱭᱟᱹ ᱵᱟᱨ ᱫᱚ ᱢᱤᱫᱴᱮᱱ ᱦᱮᱡ ᱞᱮᱱ ᱛᱟᱦᱮᱸᱫᱼᱟ᱾ ᱟᱫᱚ ᱛᱟᱦᱚᱞᱮ ᱩᱱᱤ ᱢᱟ ᱵᱚᱭᱮᱥ ᱧᱚᱜ ᱜᱮᱭᱟᱭ ᱾ ᱟᱨ ᱚᱱᱠᱟ ᱠᱟᱹᱴᱤᱡ ᱡᱟᱸᱜᱟ ᱠᱟᱹᱴᱤᱡ᱾ ᱯᱨᱚᱵᱞᱮᱢ ᱢᱮᱱᱟᱜ ᱜᱮᱛᱟᱭᱟ ᱟᱨᱠᱤ ᱠᱷᱚᱨᱫᱟ ᱠᱷᱚᱨᱫᱟᱭ ᱛᱟᱲᱟᱢ ᱜᱮᱭᱟ᱾ ᱛᱟᱦᱚᱞᱮ ᱟᱫᱚ ᱠᱚ ᱟᱫᱚ ᱵᱟᱠᱚ ᱟᱬᱜᱚ ᱦᱚᱪᱚ᱾ ᱦᱚᱪᱚ ᱟᱫᱮᱭᱟ ᱯᱩᱨᱟᱹ ᱟᱨᱠᱤ ᱚᱸᱰᱮ ᱠᱷᱚᱱᱟᱜ ᱜᱮᱠᱚ ᱥᱟᱵ ᱤᱫᱤ ᱠᱮᱫᱮᱭᱟ ᱞᱟᱹᱭ ᱫᱚᱠᱚ᱾ ᱥᱮ ᱯᱚᱨᱮ ᱛᱮᱦᱚᱸ ᱱᱟᱜ ᱠᱷᱟᱱ ᱮᱠᱤᱛᱮ ᱡᱟᱸᱜᱟ ᱦᱟᱥᱩᱭᱮᱭᱟ ᱟᱨᱦᱚᱸ ᱡᱩᱫᱤ᱾ ᱟᱨᱚ ᱡᱩᱫᱤ ᱚᱱᱠᱟ ᱵᱚᱸᱜᱟᱜ ᱛᱟᱦᱚᱞᱮ ᱫᱚᱢᱮ ᱟᱨᱦᱚᱸ ᱛᱚ, ᱢᱟᱱᱮ ᱦᱟᱥ᱾ ᱦᱟᱹᱥᱩᱣᱟ ᱥᱮ ᱵᱚᱸᱜᱟ ᱨᱩᱨᱩᱢ ᱞᱮᱱᱠᱷᱟᱱ ᱫᱚ ᱟᱫᱚ ᱛᱟᱦᱚᱞᱮ ᱚᱱᱟᱛᱮ ᱟᱫᱚ ᱵᱟ᱾ ᱵᱟᱠᱚ ᱟᱬᱜᱚ ᱦᱚᱪᱚ ᱟᱫᱮᱭᱟ ᱟᱫᱚ ᱠᱚ ᱥᱟᱵ ᱤᱫᱤ ᱠᱮᱫᱮᱭᱟ ᱦᱟᱱᱛᱮ ᱟᱨᱠᱤ ᱚᱱᱠᱟ ᱥᱤᱢᱟᱹᱱ ᱠᱮᱫᱮ ᱜᱮᱭᱟ ᱠᱚ᱾
ᱦᱳᱭ ᱢᱟ ᱟᱞᱮ ᱴᱷᱮᱱ ᱫᱚ ᱠᱟᱹᱴᱤᱡ ᱠᱟᱹᱴᱤᱡ ᱞᱟᱹᱴᱩ ᱧᱚᱜ ᱜᱮᱭᱟ ᱠᱤᱱ ᱡᱮ ᱥᱚᱢᱚ ᱵᱚᱭᱥᱤ ᱦᱚᱲ ᱟᱫᱚ᱾ ᱩᱱᱠᱤᱱ ᱫᱚ ᱯᱨᱚᱛᱤᱵᱟᱨ ᱜᱮᱠᱤᱱ ᱟᱬᱜᱳ ᱜᱮᱭᱟ ᱟᱫᱚ ᱩᱱᱠᱤᱱ ᱜᱮᱠᱤᱱ ᱟᱬᱜᱳᱱᱟ ᱟᱫᱚ ᱴᱷᱤᱠ ᱜᱮᱭᱟ ᱟᱫᱚ᱾ ᱚᱸ ᱴᱷᱤᱠᱴᱷᱟᱠ ᱜᱮ ᱵᱚᱸᱜᱟ ᱵᱩᱨᱩ ᱢᱟ ᱦᱩᱭᱮᱱᱟ ᱟᱞᱮ ᱦᱚᱸ ᱯᱩᱡᱟᱹ ᱦᱚᱸ ᱪᱟᱵᱟᱭᱮᱱᱟ ᱡᱚᱛᱚ ᱮᱱᱮᱡ ᱥᱮᱨᱮᱧ᱾ ᱪᱟᱵᱟᱭᱮᱱᱟ ᱟᱨ ᱫᱟᱜ ᱦᱚᱸ ᱦᱮᱡ ᱮᱱᱟ ᱴᱷᱤᱠ ᱴᱟᱭᱤᱢ ᱨᱮᱜᱮ ᱫᱟᱜ ᱫᱚ ᱦᱮᱡ ᱟᱠᱟᱱᱟ᱾ ᱟᱫᱚ ᱮᱴᱟᱜ ᱥᱮᱫ ᱫᱚ ᱪᱮᱫ ᱞᱮᱠᱟ ᱪᱚᱝ ᱦᱟᱜ ᱫᱟᱜ ᱠᱮᱫᱟᱭ‍‍᱾
ᱦᱮᱸ ᱱᱚᱛᱮ ᱢᱟ ᱟᱹᱰᱤ ᱜᱷᱟᱲᱤᱭ ᱫᱟᱜ ᱠᱮᱫᱟ᱾ ᱟᱞᱮ ᱥᱮᱱ ᱫᱚ ᱪᱮᱫ ᱞᱮᱠᱟ ᱮᱠᱴᱟ ᱫᱩᱴᱟ ᱥᱮᱫ ᱠᱷᱚᱱᱟᱜ ᱫᱟᱜ ᱠᱮᱫᱟᱭ? ᱛᱟᱦᱞᱮ ᱟᱨ ᱱᱚᱛᱮ ᱥᱚᱲᱮ ᱡᱚᱢ ᱦᱚᱸ ᱵᱷᱟᱜᱮ ᱴᱷᱤᱠ ᱵᱟᱝ ᱦᱩᱭ ᱞᱮᱱᱟ᱾ ᱥᱚᱲᱮ ᱞᱮᱜ ᱟ ᱠᱚ ᱟᱨᱠᱤ ᱚᱱᱟ ᱡᱚᱢ ᱦᱚᱸ ᱥᱟ ᱵᱟᱝ ᱦᱩᱭ ᱞᱮᱱᱟ ᱟᱨ ᱫᱟᱜ ᱠᱮᱫᱟᱭ ᱛᱚ ᱾ ᱟᱨ ᱦᱚᱲ ᱠᱚᱦᱚᱸ ᱠᱟᱹᱴᱤᱡ ᱠᱚ ᱠᱚᱢ ᱱᱟ᱾ ᱯᱩᱡᱟᱹ ᱠᱚ ᱦᱩᱭᱮᱱᱟ ᱛᱟᱯᱚᱨᱮ ᱟᱫᱚ ᱫᱟᱹᱲ ᱪᱟᱵᱟ ᱠᱮᱫᱟ ᱠᱚ ᱾ ᱚᱱᱟ ᱠᱚ ᱞᱚᱦᱚᱫ ᱠᱟᱛᱮᱜ ᱪᱮᱫ ᱞᱮᱠᱟ ᱫᱚᱢ ᱛᱟᱦᱮᱱᱟ᱾
ᱦᱳᱭ ᱦᱳᱭ ᱴᱷᱤᱠ ᱴᱷᱤᱠ ᱴᱷᱤᱠ᱾ ᱦᱳᱭ ᱟᱫᱚ ᱟᱵᱩ ᱫᱚ ᱟᱵᱩ ᱫᱚ ᱡᱟᱦᱟᱸ ᱞᱮᱠᱟ ᱜᱮ ᱫᱟᱜ ᱡᱟᱹᱯᱩᱫ ᱨᱮᱦᱚᱸ ᱥᱮ ᱚᱱᱟ ᱫᱚ ᱢᱟᱱᱟᱣ ᱜᱮ ᱞᱟᱜᱟᱣ ᱟᱵᱚᱱᱟ ᱫᱚ ᱞᱚᱦᱚᱫ᱾ ᱨᱮᱦᱚᱸ ᱟᱫᱚ ᱴᱷᱤᱠ ᱜᱮᱭᱟ ᱚᱱᱮ ᱦᱳᱭ ᱚᱱᱟᱫᱚ ᱟᱵᱚᱣᱟᱜ ᱠᱟᱱᱟ, ᱢᱤᱫ ᱫᱤᱱ ᱜᱮᱛᱚᱢ ᱞᱚᱦᱚᱫᱚᱜᱼᱟ ᱫᱤᱱᱟᱹᱢ ᱢᱟᱛᱚ ᱵᱟᱝ ᱜᱮ ᱥᱮ᱾
ᱦᱳᱭ ᱦᱳᱭ ᱟᱫᱚ ᱚᱱᱮ ᱚᱱᱟᱜᱮ ᱚᱱᱮ ᱡᱟᱦᱟᱸᱭ ᱠᱚ ᱟᱨᱠᱤ ᱚᱱᱩᱥᱴᱷᱟᱱ ᱠᱚᱠᱚ ᱫᱚᱦᱚ ᱞᱮᱫᱟ ᱚᱱᱟ ᱠᱚᱜᱮ ᱵᱟᱝ ᱦᱩᱭ ᱞᱮᱱᱟ ᱵᱟᱠᱷᱟᱱ ᱫᱚ᱾ ᱦᱮᱸ ᱡᱷᱚᱛᱚ ᱟᱨᱠᱤ ᱦᱳᱭ ᱫᱚ ᱦᱩᱭᱱᱟ, ᱴᱩᱠ ᱴᱟᱠ ᱡᱟᱦᱟᱸᱭ ᱜᱤᱫᱽᱨᱟᱹ ᱠᱚᱣᱟᱜ ᱫᱚ ᱚᱱᱟ᱾ ᱠᱚᱫᱚ ᱦᱩᱭ ᱵᱟᱲᱟᱭᱱᱟ ᱟᱫᱚ ᱾ ᱮᱴᱟᱜᱟᱜ ᱠᱚᱫᱚ ᱵᱟᱝ ᱦᱩᱭ ᱞᱮᱱᱟ᱾
ᱦᱳᱭ ᱦᱳᱭ ᱦᱳᱭ ᱦᱳᱭ ᱴᱷᱤᱠ ᱠᱟᱛᱷᱟ ᱛᱟᱦᱚᱞᱮ ᱱᱮᱛᱟᱨ ᱫᱚ ᱟᱫᱚ ᱚᱱᱮ ᱪᱮᱫ ᱞᱮᱠᱟ ᱟᱹᱰᱤ ᱡᱟᱭᱜᱟ ᱨᱮᱜᱮ ᱧᱮᱞ ᱧᱟᱢᱚᱜ ᱚᱱᱟ ᱚᱨᱜᱮᱥᱴᱟᱨ ᱠᱚᱠᱚ ᱟᱹᱜᱩᱭᱮᱫᱟ ᱠᱚ ᱪᱤᱠᱟᱹᱭᱮᱫᱟ ᱠᱚ ᱦᱟᱱᱟ ᱱᱤᱭᱟᱹ ᱯᱨᱚᱜᱨᱟᱢ ᱠᱚ ᱦᱩᱭᱩᱜ ᱠᱟᱱᱟ ᱱᱚᱣᱟ ᱱᱤᱭᱟᱹ ᱠᱟᱹ ᱪᱮᱫ ᱮᱢ ᱞᱟᱹᱭᱟ ᱟᱢ?
ᱦᱚᱭ ᱤᱧᱫᱩᱧ ᱞᱟᱹᱭᱟ᱾ ᱱᱚᱣᱟ ᱨᱮᱫᱚ ᱯᱨᱳᱜᱨᱟᱢ ᱦᱚᱭ ᱫᱚ ᱵᱟᱝ ᱩᱪᱤᱛ ᱠᱟᱱᱟ᱾ ᱠᱟᱨᱚᱱ ᱛᱮ ᱟᱵᱚ ᱫᱚ ᱦᱩᱞ ᱢᱟᱦᱟ ᱫᱚ ᱢᱤᱫᱴᱟᱝ ᱟᱵᱚ ᱫᱩᱠ ᱨᱮᱱᱟᱜ ᱫᱤᱱ ᱠᱟᱱᱟ ᱥᱮ᱾ ᱡᱟᱦᱟᱸ ᱫᱚ ᱥᱤᱫᱩ ᱠᱟᱱᱩ ᱚᱱᱟ ᱜᱮ ᱡᱤᱭᱤ ᱠᱤᱱ ᱟᱞᱟᱭ ᱞᱮᱫᱼᱟ ᱚᱱᱟ ᱱᱤᱭᱮ᱾ ᱟᱨ ᱟᱰᱤ ᱜᱟᱱ ᱟᱹᱰᱤ ᱜᱟᱱ ᱦᱚᱲ ᱠᱚᱦᱚᱸ ᱟᱨ ᱡᱟᱦᱟᱸ ᱢᱟᱹᱱᱢᱤ ᱠᱚᱠᱚ ᱛᱟᱦᱮᱸ ᱠᱟᱱᱟ ᱩᱱᱠᱤᱱ ᱥᱟᱞᱟᱜ ᱛᱮ ᱩᱱᱠᱩ ᱠᱚᱦᱚᱸ ᱠᱚ ᱩᱱᱠᱩ ᱦᱚᱸ ᱡᱤᱣᱤ ᱠᱚ ᱟᱞᱟ ᱞᱮᱫᱟ ᱱᱚᱝᱠᱟᱱ ᱫᱤᱱ ᱨᱮ ᱯᱨᱳᱜᱽᱨᱟᱢ ᱠᱚᱫᱚ ᱪᱮᱫ ᱫᱚ ᱵᱟᱝ ᱠᱟᱱᱟ ᱟᱨ ᱩᱱᱟᱹᱜ ᱨᱟᱹᱥᱠᱟᱹ ᱦᱚᱸ ᱵᱟᱝ ᱩᱪᱤᱛ ᱠᱟᱱᱟ ᱡᱟᱦᱟᱸ ᱫᱚ ᱚᱱᱟ ᱫᱚᱱ ᱯᱟᱨᱚᱢ ᱠᱟᱛᱮᱜ ᱵᱚᱱ ᱪᱟᱞᱟᱜ ᱢᱟ᱾ ᱚᱱᱠᱟ ᱵᱟᱝ ᱩᱪᱤᱛ ᱠᱟᱱᱟ᱾
ᱦᱩᱸ ᱦᱩᱸ ᱴᱷᱤᱠ ᱴᱷᱤᱠ ᱾ ᱟᱫᱚ ᱱᱮᱛᱟᱨ ᱱᱮᱛᱟᱨ ᱫᱚ ᱢᱟ ᱵᱟᱠᱚ ᱢᱟᱱᱟᱣ ᱵᱟᱛᱟᱣ ᱫᱟ, ᱡᱟᱦᱟᱸᱱᱟᱜ ᱮᱢ ᱢᱮᱛᱟ ᱠᱚ ᱠᱷᱟᱡ᱾ ᱡᱟᱦᱟᱱᱟᱜ ᱮᱢ ᱢᱮᱛᱟ ᱠᱚ ᱠᱷᱟ ᱢᱟᱠᱚ ᱞᱟᱹᱭᱟ ᱡᱮ ᱦᱮᱸ ᱤᱭᱟᱹ ᱦᱟᱱᱟ ᱱᱤᱭᱟᱹ ᱠᱚ ᱢᱟᱱᱮ ᱵᱟᱦᱟᱱᱟᱭ ᱫᱟᱠᱚ ᱥᱮ ᱵᱟᱠᱷᱟᱡ ᱫᱚ ᱮᱠᱪᱩᱞᱤ ᱢᱟᱱᱮ ᱨᱟᱹᱥᱠᱟᱹ ᱨᱮᱱᱟᱜ ᱫᱤᱱ ᱦᱚᱸ ᱠᱟᱱᱟ ᱫᱩᱠ ᱨᱮᱱᱟᱜ ᱦᱚᱸ ᱠᱟᱱᱟ ᱢᱮᱱᱠᱷᱟᱱ ᱛᱚᱵᱩ ᱨᱟᱦᱚ ᱛᱚ ᱟᱵᱚ ᱫᱚ ᱢᱟᱱᱟᱣ ᱵᱟᱛᱟᱣ ᱠᱟᱛᱮᱫ ᱪᱟᱞᱟᱜ ᱦᱩᱭᱩᱜ ᱛᱟᱢᱟ ᱢᱟᱱᱮ ᱚᱨᱜᱮᱥᱴᱟᱨ ᱠᱚ ᱥᱮ ᱚᱱᱠᱟᱱ ᱯᱨᱚᱜᱨᱟᱢ ᱠᱚ ᱦᱩᱭᱞᱮᱱᱠᱷᱟᱡ ᱢᱟ ᱟᱵᱚᱜᱮ ᱟᱵᱚᱱᱟᱜ ᱡᱟᱦᱟᱸ ᱵᱚᱱ ᱢᱟᱱᱟᱣ ᱵᱟᱛᱟᱣ ᱫᱚ ᱚᱱᱟᱜᱮᱥᱮ ᱪᱟᱵᱟᱜᱼᱟ, ᱟᱵᱚ ᱫᱚ ᱩᱱᱠᱤᱱ ᱫᱚ ᱵᱟᱵᱚᱱ ᱧᱩᱛᱩᱢ ᱠᱤᱱᱟ᱾ ᱟᱵᱚ ᱫᱚ ᱦᱟᱱᱮ ᱛᱤᱨᱮ ᱚᱨᱠᱮᱥᱴᱟᱨ ᱦᱩᱭᱩᱜᱼᱟ ᱛᱤᱨᱮ ᱵᱟᱝ ᱦᱩᱭᱩᱜᱼᱟ ᱚᱱᱟ ᱞᱟᱹᱜᱤᱫ ᱵᱚ ᱠᱚᱭᱚᱜ ᱠᱟᱜ ᱦᱮᱸ ᱥᱮ᱾
ᱦᱳᱭ ᱦᱳᱭ ᱚᱱᱟ ᱜᱮ ᱦᱩᱭᱩᱜᱼᱟ ᱟᱡᱟᱜ ᱧᱩᱛᱩᱢ ᱫᱚ᱾
ᱦᱚᱭ ᱾ ᱯᱩᱡᱟᱹ ᱨᱮᱫᱚ ᱵᱟᱭ ᱯᱩᱡᱟᱹ ᱨᱮᱫᱚ ᱵᱟᱠᱚ ᱥᱮᱴᱮᱨ ᱫᱟᱲᱮᱭᱟᱜ ᱨᱮᱦᱚᱸ ᱢᱮᱱᱠᱷᱟᱱ ᱯᱨᱳᱜᱨᱟᱢ ᱨᱮᱫᱚ ᱧᱮᱞᱚᱜ ᱴᱷᱤᱠ ᱜᱮᱠᱚ ᱥᱮᱴᱮᱨ ᱟᱠᱟᱱᱟ᱾
ᱦᱚᱭ ᱦᱚᱭ ᱾ ᱯᱨᱚᱜᱨᱟᱢ ᱯᱨᱚᱜᱨᱟᱢ ᱦᱩᱭ ᱞᱮᱱᱠᱷᱟᱱ ᱢᱟ ᱥᱟᱱᱟᱢ ᱦᱚᱲ ᱠᱚ ᱦᱤᱡᱩᱜᱼᱟ ᱯᱩᱡᱟᱹ ᱠᱚ ᱚᱱᱠᱟᱱᱟᱜ ᱠᱚᱱᱚ ᱟᱵᱚᱣᱟᱜ ᱢᱟᱱᱮ ᱟᱵᱚᱣᱟᱜ ᱥᱟᱝᱥᱠᱨᱤᱛᱤ ᱢᱟᱱᱮ ᱚᱱᱩᱥᱴᱷᱟᱱ ᱠᱚ ᱡᱩᱫᱤ ᱛᱟᱦᱮᱱᱟ᱾
ᱛᱟᱦᱚᱞᱮ ᱠᱳᱱᱳ ᱦᱚᱲ ᱜᱮ ᱚᱱᱠᱟ ᱧᱮᱞᱧᱟᱢ ᱜᱮ ᱵᱟᱠᱚ ᱧᱮᱧᱟᱢᱚᱜᱼᱟ
ᱵᱟᱝ ᱵᱟᱝ
ᱟᱵᱚᱣᱟᱜ ᱱᱚᱜᱼᱚᱭ ᱫᱷᱚᱨᱚᱢ ᱱᱤᱭ ᱢᱟᱱᱮ ᱟᱵᱚ ᱥᱟᱱᱛᱟᱲ ᱡᱟᱦᱟᱱᱟᱜ ᱜᱮ ᱦᱳᱭᱛᱳ ᱚᱱᱠᱟ ᱠᱚ ᱦᱚᱦᱚ ᱠᱮᱫᱮᱜᱼᱟ ᱥᱮ ᱡᱟᱦᱱᱟᱜ ᱢᱤᱴᱤᱝ ᱞᱮᱠᱟ ᱚᱱᱠᱟ ᱠᱚᱨᱮ ᱢᱟ ᱦᱚᱲᱜᱮ ᱵᱟᱠᱚ ᱥᱮᱴᱮᱨᱚᱜᱼᱟ᱾ ᱟᱨᱦᱚᱸ ᱱᱮᱛᱟᱨ ᱠᱚᱲᱟ ᱜᱤᱫᱽᱨᱟᱹ ᱠᱚ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚᱢᱟ ᱵᱟᱠᱚ ᱥᱮᱴᱮᱨᱚᱜ ᱜᱮᱭᱟ᱾ ᱩᱝᱠᱩ ᱢᱟᱠᱚ ᱞᱟᱹᱭ ᱟ ᱦᱮᱴ ᱱᱚᱣᱟᱨᱮ ᱪᱮᱫ ᱫᱚᱢ ᱪᱟᱞᱟᱜ-ᱟ᱾ ᱱᱩᱠᱩᱣᱟᱜ ᱫᱚ ᱵᱚᱭᱚᱥ ᱠᱚᱣᱟᱜ ᱠᱟᱱᱟ ᱟᱫᱚ ᱚᱱᱟ ᱨᱮᱦᱚᱸ ᱛᱚ ᱱᱟᱰᱮ ᱥᱮ ᱩᱱᱠᱩ ᱪᱟᱞᱟᱣ ᱞᱮᱱᱠᱷᱟᱱ ᱩᱱᱠᱩ ᱠᱚ ᱵᱩᱡᱷᱟᱹᱣ ᱫᱟᱲᱮᱭᱟᱜᱼᱟ᱾ ᱡᱮ ᱪᱮᱫ ᱠᱚ ᱢᱟᱱᱮ ᱪᱮᱫ ᱠᱚᱠᱚ ᱞᱟᱹᱭᱮᱫᱟ ᱥᱮ ᱪᱮᱫ ᱠᱚ ᱪᱟᱞᱟᱜ ᱠᱟᱱᱟ᱾ ᱚᱱᱟ ᱠᱚ ᱠᱚ ᱵᱩᱡᱷᱟᱹᱣ ᱫᱟᱲᱮ ᱠᱚᱜᱼᱟ, ᱦᱮᱸ ᱩᱱᱠᱩ ᱢᱟ ᱦᱮᱴ ᱟᱞᱮ ᱯᱨᱳᱜᱨᱟᱢ ᱧᱮᱞ ᱟᱠᱟᱫᱮ ᱪᱮᱫ ᱦᱟᱱᱟ ᱱᱟᱣᱟ ᱟᱨᱠᱤ᱾
ᱦᱩᱸ ᱦᱩᱸ ᱦᱩᱸ ᱦᱳᱭ ᱟᱫᱚ ᱡᱮᱢᱚᱱ ᱚᱱᱟ ᱠᱷᱟᱹᱛᱤᱨ ᱯᱩᱡᱟᱹ ᱯᱟᱥᱟ ᱨᱮ ᱵᱟᱠᱚ ᱥᱩᱨᱩᱜ ᱠᱟᱱᱟ ᱦᱮᱸᱥᱮ ᱟᱫᱚ ᱵᱟᱠᱚ ᱵᱩᱡᱟ ᱯᱚᱨᱮ ᱛᱮᱫᱚ ᱪᱮᱫ ᱞᱮᱠᱟ ᱦᱩᱭᱩᱜᱼᱟ ᱫᱤᱱ ᱛᱚ ᱟᱨ ᱦᱟᱯᱲᱟᱢ ᱠᱚᱫᱚ ᱵᱟᱠᱚ ᱛᱟᱦᱮᱱᱟ ᱥᱮ ᱟᱫᱚ ᱟᱫᱚ ᱠᱷᱟᱱ ᱫᱚ ᱵᱟᱠᱚ ᱫᱟᱲᱮᱭᱟᱜᱼᱟ ᱟᱨ ᱛᱩᱢᱫᱟᱜ ᱴᱟᱢᱟᱠ ᱨᱩ ᱦᱚᱸ ᱵᱟᱠᱚ ᱥᱮᱬᱟᱭᱮᱫᱟ ᱦᱮᱸᱥᱮ ᱱᱮᱛᱟᱨ ᱢᱟ᱾ ᱢᱟᱭᱤᱠ ᱛᱮᱜᱮ ᱠᱚ ᱮᱱᱮᱡ ᱮᱜᱼᱟ ᱛᱩᱢᱫᱟᱜ ᱴᱟᱢᱟᱠ ᱨᱩ ᱵᱟᱠᱚ ᱥᱮᱬᱟᱭᱮᱫᱟ ᱛᱟᱦᱚᱞᱮ ᱛᱩᱢᱫᱟᱜ ᱴᱟᱢᱟᱠ ᱨᱩ ᱵᱟᱠᱚ ᱥᱮᱬᱟᱫᱟ ᱯᱚᱨᱮ ᱛᱮᱛᱚ ᱛᱩᱢᱫᱟᱜ ᱴᱟᱢᱟᱠ ᱡᱚᱛᱚᱱᱟᱜ ᱜᱮᱛᱚ ᱟᱫᱚᱜᱼᱟ ᱥᱮ᱾
ᱦᱳᱭ ᱦᱳᱭ ᱚᱱᱟ ᱢᱟ ᱟᱫᱚ ᱡᱷᱚᱛᱚ ᱢᱟ ᱪᱤᱠᱳ ᱞᱮᱠᱟ ᱠᱟᱱ ᱛᱟᱵᱚᱱᱟ ᱟᱢᱵᱚᱢ ᱢᱟ᱾ ᱢᱟᱱᱮ ᱫᱤᱠᱩᱣᱟᱜ ᱡᱟᱦᱟᱸ ᱤᱭᱟᱹ ᱠᱚ ᱚᱱᱟ ᱠᱚᱜᱮ ᱦᱤᱡᱩᱜ ᱠᱟᱱᱟ ᱛᱟᱦᱚᱞᱮ ᱟᱵᱚᱣᱟᱜ ᱥᱟᱱᱛᱟᱲᱟᱜ ᱫᱚ ᱚᱠᱟᱴᱟᱜ ᱦᱚᱸ ᱵᱟᱝ ᱛᱟᱦᱮᱱᱟ ᱩᱱᱫᱚ᱾
ᱦᱩᱸ ᱦᱩᱸ ᱦᱩᱸ ᱟᱵᱚ ᱦᱚᱸ ᱫᱤᱠᱩ ᱥᱟᱛᱮ ᱢᱮᱥᱟᱜ ᱞᱟᱹᱜᱤᱫ ᱜᱮᱵᱚᱱ ᱠᱩᱨᱩᱢᱩᱴᱩ ᱟᱠᱟᱜᱼᱟ ᱵᱟᱠᱷᱟᱡ ᱫᱚ ᱚᱱᱟ ᱢᱟᱱᱮ ᱯᱨᱳᱜᱨᱟᱢ ᱠᱚᱫᱚ ᱵᱟᱝᱼᱟ ᱡᱟᱦᱱᱟᱜ ᱨᱮᱜᱮ ᱢᱟᱹᱭᱤᱠ ᱛᱮᱜᱮ ᱡᱟᱦᱟᱱᱟᱜ ᱨᱮᱜᱮ ᱢᱟᱹᱭᱤᱠ ᱟᱵᱚᱣᱟᱜ ᱥᱮᱫᱟᱭ ᱠᱷᱱᱟᱜ ᱛᱩᱢᱫᱟᱹᱜ ᱴᱟᱢᱟᱠ ᱢᱮᱱᱟᱜᱼᱟ ᱛᱟᱦᱚᱞᱮ ᱪᱮᱫᱟᱜ ᱢᱟᱹᱭᱤᱠ ᱛᱮᱫᱚ ᱵᱚᱱ ᱮᱱᱮᱡ ᱥᱮᱨᱮᱝᱟ ᱟᱵᱩ ᱢᱟ ᱛᱩᱢᱫᱟᱹᱜ ᱴᱟᱢᱟᱠ ᱨᱮ ᱢᱮᱱᱟᱜ ᱛᱟᱵᱚᱱᱟ ᱥᱮ᱾
ᱦᱳᱭ ᱛᱩᱢᱫᱟᱜ ᱴᱟᱢᱟᱠ ᱨᱮᱫᱚ ᱢᱟᱹᱭᱤᱠ ᱨᱮ ᱪᱮᱫᱠᱟ ᱨᱟᱹᱥᱠᱟᱹ ᱵᱟᱹᱱᱩᱜ ᱟᱥᱮ ᱠᱤᱱᱛᱩ ᱛᱩᱢᱫᱟᱹᱜ ᱴᱟᱢᱟᱠ ᱨᱮᱫᱚ ᱫᱚ ᱩᱱᱟᱹᱜ ᱨᱟᱹᱥᱠᱟᱹ ᱢᱮᱱᱟᱜᱼᱟ᱾ ᱦᱮᱸ ᱟᱵᱚ ᱥᱟᱱᱛᱟᱲᱼᱟᱜ ᱫᱚ ᱢᱟᱭᱤᱠ ᱨᱮᱫᱚ ᱦᱳᱭᱛᱳ ᱩᱱᱟᱹᱜ ᱨᱟᱹᱥᱠᱟᱹ ᱫᱚ ᱵᱟᱹᱱᱩᱜ ᱨᱮᱦᱚᱸ ᱟᱵᱚ ᱛᱩᱢᱫᱟᱹᱜ ᱴᱟᱢᱟᱠ ᱨᱮᱫᱚ ᱯᱩᱨᱟᱹ ᱟᱹᱰᱤ ᱜᱚᱨᱵᱚ ᱢᱮᱱᱟᱜᱼᱟ ᱟᱨᱠᱤ᱾
ᱦᱳᱭ ᱦᱳᱭ ᱟᱵᱚ ᱜᱚᱴᱟ ᱠᱚ ᱩᱨᱩᱢ ᱵᱚᱱᱟ ᱚᱱᱟ ᱚᱱᱟ ᱛᱮᱜᱮ ᱡᱮ ᱥᱟᱱᱛᱟᱲᱼᱟᱜ ᱫᱚ ᱛᱩᱢᱫᱟᱹᱜ ᱴᱟᱢᱟᱠ ᱠᱷᱟᱱ ᱜᱮ ᱦᱩᱭᱩᱜᱼᱟ ᱩᱱᱠᱩᱣᱟᱜ ᱫᱚ ᱮᱴᱟᱜ ᱠᱤᱪᱷᱩ ᱵᱟᱝ ᱫᱚᱨᱠᱟᱨᱚᱜ ᱛᱟᱠᱚᱣᱟ ᱥᱮ᱾
ᱦᱩᱸ ᱦᱩᱸ
ᱟᱨ ᱱᱮᱛᱟᱨ ᱢᱟ ᱧᱮᱞ ᱦᱳᱭᱳᱜ ᱠᱟᱱᱟ ᱥᱟᱱᱟᱢᱟᱜ ᱨᱮᱜᱮ ᱟᱨᱠᱤ ᱡᱮᱱ ᱵᱤᱦᱟᱹ ᱵᱟᱯᱞᱟ ᱠᱚᱨᱮ ᱟᱨᱠᱤ ᱵᱟᱯᱞᱟ ᱠᱚᱨᱮ ᱦᱚᱸ᱾
ᱵᱟᱯᱞᱟ ᱠᱚᱨᱮ ᱦᱚᱸ ᱴᱟᱢᱟᱠ ᱛᱩᱢᱫᱟᱹᱜ ᱫᱚ ᱚᱠᱟᱨᱮᱪᱚᱝ ᱟᱨ ᱚᱱᱮ ᱵᱚᱠᱥ ᱛᱮᱜᱮ ᱟᱨᱠᱤ᱾ ᱵᱟᱯᱞᱟ ᱠᱚ ᱦᱳᱭᱳᱜ ᱠᱟᱱᱟ, ᱟᱠᱟᱨᱮ ᱡᱷᱚᱛᱚ ᱠᱤᱪᱷᱩ ᱠᱤᱪᱷᱩ ᱡᱚᱢ ᱠᱚᱦᱚᱸ ᱵᱟᱠᱚ ᱮᱱᱮᱡ ᱠᱟᱱᱟ᱾ ᱫᱚᱝ ᱠᱚᱦᱚᱸ ᱢᱟᱱᱮ ᱚᱱᱠᱟ ᱵᱚᱠᱥ ᱛᱮᱜᱮ ᱠᱚ ᱮᱱᱮᱡ ᱠᱟᱱᱟ ᱧᱮᱞ ᱦᱩᱭᱩᱜ ᱠᱟᱱᱟ᱾ ᱟ ᱚᱱᱟ ᱡᱮᱢᱚᱱ ᱰᱚᱝ ᱮᱱᱮᱡ ᱠᱚ ᱡᱩᱫ ᱵᱟᱠᱚ ᱥᱮᱲᱟᱭᱟ ᱛᱟᱦᱚᱞᱮ ᱯᱚᱨᱮᱛᱮ ᱦᱳᱭᱛᱚ ᱯᱚᱨᱮ ᱨᱮᱱ ᱡᱮᱱᱟᱨᱮᱥᱚᱱ ᱠᱚ ᱛᱟᱦᱚᱞᱮ ᱩᱝᱠᱩ ᱢᱟ ᱚᱱᱟ ᱫᱚᱠᱚ ᱦᱤᱲᱤᱧᱟ, ᱩᱱᱠᱩ ᱢᱟ ᱵᱚᱠᱥ ᱛᱮᱜᱮᱠᱚ ᱮᱱᱮᱡ ᱛᱟᱦᱚᱞᱮ᱾
ᱦᱩᱸ ᱦᱩᱸ ᱟᱨ ᱵᱟᱝᱠᱷᱟᱱ ᱫᱚ ᱵᱟᱝᱠᱷᱟᱱ ᱫᱚ ᱞᱟᱦᱟᱛᱮᱢᱟ ᱪᱮᱫ ᱦᱚᱸ ᱵᱟᱝ ᱛᱟᱦᱮᱸ ᱠᱟᱱᱟ ᱵᱟᱯᱞᱟ ᱠᱤ ᱵᱟᱝ ᱯᱟᱨᱚᱢ ᱟᱠᱟᱱᱟ? ᱴᱷᱤᱠᱜᱮ ᱯᱟᱨᱚᱢ ᱠᱟᱱᱟ, ᱱᱮᱛᱟᱨ ᱜᱮ ᱟᱵᱚ ᱵᱩᱱ ᱩᱞᱴᱟᱹ ᱯᱟᱞᱴᱟᱭᱮᱫᱟ ᱡᱟᱦᱟᱸ ᱟᱵᱚᱣᱟᱜ ᱱᱤᱛᱚᱜ ᱤᱭᱚᱝ ᱦᱮᱱᱟᱜ ᱵᱚᱱᱟ ᱥᱮ ᱩᱱᱠᱩ ᱜᱮ᱾
ᱦᱳᱭ ᱦᱳᱭ ᱦᱳᱭ
ᱤᱭᱚᱝ ᱡᱮᱱᱟᱨᱮᱥᱚᱱ ᱦᱚᱲ ᱠᱚ ᱜᱮ ᱵᱟᱹᱲᱤᱡ ᱫᱟ ᱟᱨᱠᱤ ᱟᱵᱚ ᱫᱚ ᱢᱚᱰᱟᱱ ᱵᱚᱱ ᱥᱟᱡᱟᱜ ᱠᱟᱱᱟ ᱟᱫᱚ ᱢᱚᱰᱟᱱ ᱫᱚ ᱴᱷᱤᱠ ᱜᱮᱭᱟ᱾ ᱢᱮᱱᱠᱷᱟᱱ ᱟᱫᱚ ᱛᱩᱢᱫᱟᱹᱜ ᱴᱟᱢᱟᱠ ᱫᱚ ᱪᱮᱫᱟᱜ ᱵᱚᱱ ᱦᱤᱲᱤᱧᱟ ᱦᱮᱸ ᱥᱮ᱾
ᱦᱳᱭ ᱦᱳᱭ ᱚᱱᱟ ᱢᱟ ᱟᱵᱚᱣᱟᱜ ᱥᱟᱯᱟᱵ ᱠᱟᱱᱟ ᱥᱮ, ᱟᱵᱚ ᱫᱚ ᱚᱱᱟ ᱟᱛᱮᱫ ᱜᱮ ᱩᱯᱨᱩᱢ ᱢᱮᱱᱟᱜ ᱛᱟᱵᱚᱱᱟ ᱡᱮᱦᱮᱛ ᱛᱚ ᱚᱱᱟ ᱫᱚ ᱦᱤᱲᱤᱧ ᱫᱚ ᱵᱟᱝ ᱞᱟᱹᱠᱛᱤ ᱠᱟᱱ ᱛᱟᱵᱚᱱᱟ, ᱟᱨ ᱟᱨ ᱡᱟᱦᱟᱸ ᱱᱚᱜ ᱡᱮᱢᱚᱱ ᱵᱟᱡᱟᱨ ᱥᱟᱦᱟᱨ ᱠᱚᱨᱮᱱ ᱠᱚ ᱛᱟᱦᱮᱱ ᱠᱟᱱᱟ ᱩᱝᱠᱩ ᱟᱨᱦᱚᱸ ᱩᱝᱠᱩ ᱫᱚ ᱟᱨᱦᱚ ᱩᱱᱠᱩ ᱫᱤᱠᱩ ᱞᱮᱠᱟ ᱠᱟᱱᱟ ᱠᱚ ᱡᱟᱦᱟᱱ ᱫᱚ ᱫᱤᱠᱩᱣᱟᱜ ᱜᱮᱠᱚ ᱥᱮᱲᱟ ᱟᱠᱚ ᱠᱟᱱᱟ ᱜᱤᱫᱽᱨᱟᱹ ᱠᱚ ᱩᱝᱠᱩ ᱦᱚᱸ ᱥᱮᱲᱟ ᱞᱟᱹᱠᱛᱤ ᱠᱟᱱᱟ᱾ ᱠᱚ ᱨᱮᱱ ᱜᱤᱫᱽᱨᱟᱹ ᱠᱚᱣᱟᱜ ᱡᱮ ᱥᱟᱱᱛᱟᱲ ᱠᱚᱣᱟᱜ ᱫᱚ ᱱᱚᱣᱟ ᱠᱟᱱ ᱛᱟᱵᱚᱱᱟ ᱟᱵᱚ ᱫᱚ ᱱᱚᱣᱟ ᱫᱚ ᱵᱟᱝ ᱠᱟᱱ ᱛᱟᱵᱚᱱᱟ᱾ ᱱᱚᱝᱠᱟ ᱱᱚᱝᱠᱟ ᱟᱵᱚᱣᱟᱜ ᱫᱚ ᱱᱚᱣᱟ ᱠᱚ ᱢᱮᱱᱟᱜᱼᱟ ᱱᱚᱣᱟ ᱯᱚᱨᱚᱵᱽ ᱠᱚ ᱢᱮᱱᱟᱜᱼᱟ᱾ ᱥᱮ ᱡᱟᱦᱟᱸ ᱵᱟᱦᱟ ᱥᱚᱨᱚᱦᱟᱭ ᱠᱚ ᱚᱱᱟ ᱠᱚᱢᱟ ᱵᱟᱠᱚ ᱥᱮᱬᱟ ᱠᱚ ᱠᱟᱱᱟ᱾ ᱟᱫᱚ ᱚᱱᱟ ᱠᱚᱠᱚ ᱥᱮᱲᱟᱣ ᱠᱚ ᱠᱷᱟᱱ ᱟᱨᱚ ᱵᱷᱟᱜᱤ ᱠᱚᱜᱼᱟ ᱠᱟᱨᱚᱱ ᱵᱷᱟᱜᱮᱼᱟ ᱱᱮ ᱟᱨ ᱩᱱᱠᱩ ᱵᱟᱠᱚ ᱦᱤᱲᱤᱧᱟ ᱡᱮ ᱱᱚᱣᱟ ᱟᱞᱮᱭᱟᱜ ᱢᱮᱱᱟᱜ ᱛᱟᱞᱮᱭᱟ ᱵᱟᱝ᱾ ᱥᱮ ᱟᱞᱮᱭᱟᱜ ᱵᱟᱦᱟ ᱥᱚᱨᱟᱭ ᱠᱚ ᱢᱮᱱᱟᱜ ᱛᱟᱞᱮ ᱜᱮᱭᱟ᱾
ᱦᱳᱭ ᱦᱳᱭ ᱦᱳᱭ ᱟᱫᱚ ᱟᱪᱪᱷᱟ ᱴᱟᱭᱤᱢ ᱠᱚᱦᱚ ᱟᱹᱰᱤ ᱜᱟᱱ ᱦᱳᱭᱱᱟ ᱛᱟᱦᱚᱞᱮ ᱚᱝᱠᱟ ᱜᱮᱞᱟᱝ ᱨᱚᱯᱚᱲᱟ ᱛᱟᱦᱚᱞᱮ ᱦᱮᱸᱥᱮ᱾
ᱦᱳᱭ ᱦᱳᱭ ᱴᱷᱤᱠᱜᱮᱭᱟ, ᱟᱨ ᱥᱚᱢᱚᱭ ᱮᱢ ᱞᱟᱹᱜᱤᱫ ᱟᱹᱰᱤ ᱟᱹᱰᱤ ᱟᱭᱢᱟ ᱥᱟᱨᱦᱟᱣ ᱫᱤ